ᱦᱮᱞᱳᱣ ᱡᱚᱦᱟᱨ ᱜᱮ᱾
ᱦᱩᱸ ᱦᱮᱞᱳ ᱟᱸᱡᱚᱢᱚᱜ ᱠᱟᱱᱟ,
ᱦᱮᱸ ᱟᱸᱡᱚᱢᱮᱜ ᱟ ᱞᱤᱧ
ᱟᱪᱪᱷᱟ ᱞᱟᱹᱭ ᱵᱤᱝ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ,
ᱱᱤᱛᱚᱜ ᱫᱚ ᱱᱟᱦᱟᱜ ᱪᱮᱫ ᱦᱚᱸ ᱪᱤᱠᱟᱹ ᱵᱟᱲᱟ ᱫᱚ ᱵᱟᱝ, ᱡᱚᱢ ᱵᱟᱲᱟ ᱠᱟᱛᱮᱫ ᱡᱤᱨᱟᱹᱣ ᱵᱟᱲᱟ ᱦᱩᱭ ᱠᱟᱱᱟ, ᱚᱱᱟᱦᱟᱜ ᱛᱟᱨᱟᱥᱤᱧ ᱠᱟᱹᱢᱤ ᱦᱩᱭ ᱠᱟᱱᱟ ᱛᱚ ᱱᱮᱛᱟᱨ ᱫᱚ ᱡᱟᱹᱯᱩᱫ ᱫᱤᱱ ᱢᱮᱨᱚᱢ ᱰᱟᱹᱝᱨᱤ, ᱜᱟᱹᱭ ᱠᱚ ᱠᱟᱹᱴᱤᱡ ᱟᱹᱛᱤᱧ ᱠᱚᱸ ᱤᱫᱤ ᱦᱩᱭ ᱞᱮᱱᱟ ᱵᱤᱨ ᱥᱮᱫ
ᱦᱩᱸ
ᱟᱫᱚ ᱱᱤᱛᱚᱜ ᱫᱚ ᱱᱟᱦᱟᱜ ᱡᱚᱢ ᱵᱟᱲᱟ ᱠᱟᱛᱮᱜ ᱡᱤᱨᱟᱹᱣ ᱦᱩᱭ ᱠᱟᱱᱟ ᱠᱟᱹᱴᱤᱡ ᱯᱚᱨᱮ ᱫᱚ ᱡᱟᱹᱯᱤᱫ ᱦᱩᱭᱩᱜᱼᱟ ᱱᱟᱦᱟᱜ,
ᱦᱮᱸᱛᱚ
ᱟᱹᱵᱤᱱ ᱫᱚ ᱪᱮᱫ ᱠᱚᱵᱤᱱ ᱪᱤᱠᱟᱹᱭᱮᱫᱼᱟ,
ᱪᱮᱫ ᱦᱚᱸ ᱵᱟᱝ ᱱᱚᱼᱚᱭ ᱡᱚᱢ ᱵᱟᱲᱟ ᱦᱩᱭ ᱠᱟᱛᱮᱜ ᱠᱟᱹᱴᱤᱡ ᱛᱟᱲᱟᱢ ᱵᱟᱲᱟ ᱦᱳᱭᱳᱜ ᱠᱟᱱᱟ ᱵᱟᱭᱨᱮ ᱠᱚ ᱥᱮᱫ ᱨᱮ,
ᱦᱩᱸ ᱦᱩᱸ, ᱦᱩᱸ ᱟᱹᱞᱤᱧ ᱦᱚᱸ ᱚᱱᱠᱟᱜᱮ ᱛᱤᱦᱤᱧ ᱫᱚ ᱠᱟᱹᱴᱤᱡ ᱡᱟᱹᱥᱛᱤᱧᱚᱜ ᱩᱫᱽᱜᱟᱹᱨ ᱠᱟᱱᱟ,
ᱫᱤᱱ ᱢᱟ ᱥᱮᱴᱮᱨᱮᱱᱟ,
ᱦᱩᱲᱩ ᱨᱚᱦᱚᱭ ᱫᱚ ᱦᱟᱸᱜ ᱟᱹᱣᱨᱤ ᱮᱦᱚᱵᱚᱜᱼᱟ ᱛᱚᱵᱮ, ᱱᱟᱦᱮᱞ ᱠᱚ ᱥᱤᱭᱳᱜ ᱦᱩᱭ ᱠᱟᱱᱟ ᱱᱟᱱᱟᱜ ᱟᱫᱚ ᱛᱚᱞᱟ ᱠᱚ ᱦᱩᱭ ᱨᱮᱰᱤ ᱫᱚ ᱦᱩᱭ ᱨᱮᱰᱤᱭᱟᱠᱟᱱᱟ, ᱵᱟᱨᱥᱤᱧ ᱯᱚᱨᱮᱜᱮ ᱱᱟᱦᱟᱜ ᱨᱚᱦᱚᱭ ᱫᱚᱞᱮ ᱮᱛᱚᱦᱚᱵᱚᱜᱼᱟ,
ᱟᱪᱪᱷᱟ ᱟᱹᱰᱤ ᱱᱟᱯᱟᱭ ᱟᱞᱮᱥᱮᱫ ᱢᱟ, ᱨᱚᱦᱚᱭ ᱠᱚᱠᱚ ᱞᱟᱜᱟᱣ ᱟᱠᱟᱱ ᱜᱮᱭᱟ ᱟᱪᱪᱷᱟ,
ᱟᱯᱮ ᱦᱚᱸᱯᱮ ᱮᱛᱚᱦᱚᱵᱟᱜ ᱠᱟᱫ ᱟ ᱛᱟᱦᱚᱞᱮ,
ᱦᱮᱸ ᱮᱛᱚᱦᱚᱵ ᱫᱚ ᱦᱳᱭ ᱟᱠᱟᱱᱟ ᱟᱫᱚ ᱱᱚᱼᱚᱚᱭ ᱥᱮᱨᱢᱟ ᱡᱟᱹᱲᱤ ᱫᱚ ᱠᱷᱩᱵ ᱮᱠᱴᱟ ᱫᱚ ᱵᱟᱝ ᱦᱩᱭᱩᱜ ᱠᱟᱱᱟ ᱦᱮᱸᱥᱮ ᱥᱮ ᱱᱚᱜ ᱚᱭ ᱟᱫᱚ ᱚᱱᱮ ᱥᱮᱞᱳ ᱢᱤᱱᱤ ᱫᱟᱜ ᱠᱚᱛᱮ ᱜᱮ ᱮᱠᱴᱩ ᱨᱚᱦᱚᱭ ᱠᱚᱫᱚ ᱦᱳᱭᱳᱜ᱾ ᱠᱟᱱᱟ ᱦᱳᱭ ᱥᱮ ᱮᱦᱚᱵ ᱵᱟᱲᱟ ᱦᱭᱭ ᱟᱠᱟᱱᱟ ᱟᱛᱳ ᱫᱤᱥᱚᱢ ᱨᱮᱜᱮ ᱦᱮᱡ ᱦᱳᱭ ᱠᱟᱱᱟ᱾ ᱨᱚᱦᱚᱭ ᱦᱳᱭᱳᱜ ᱠᱟᱱᱟ ᱛᱚ ᱠᱟᱹᱴᱤᱡ ᱜᱚᱲᱚ ᱫᱚ ᱫᱚᱨᱠᱟᱨ ᱜᱮ᱾
ᱫᱟᱜ ᱡᱟᱹᱯᱩᱫ ᱫᱤᱱ ᱨᱮᱦᱚᱸ ᱱᱟᱦᱟᱜ ᱧᱮᱞ ᱵᱤᱱ ᱱᱤᱛᱚᱝ ᱚᱱᱠᱟ ᱫᱟᱜ ᱡᱟᱹᱲᱤ ᱵᱟᱹᱱᱩᱜ ᱠᱟᱫᱟ ᱟᱫᱚ ᱱᱤᱛᱚᱜ ᱫᱚ ᱥᱚᱞᱟᱢᱤᱱᱤ ᱫᱟᱜ ᱟᱛᱮᱜᱮ ᱠᱤᱨᱤᱧ ᱫᱟᱜ ᱟᱛᱮᱜᱮ ᱪᱟᱥ ᱦᱳᱭᱩᱜᱼᱟ ᱤᱱᱟᱹ ᱵᱮᱜᱚᱨ ᱟᱵᱚᱣᱟᱜ ᱫᱚ ᱩᱯᱟᱹᱭ ᱵᱟᱹᱱᱩᱜ ᱠᱟᱫ ᱛᱟᱵᱚᱱᱟ ᱱᱤᱭᱟᱹ ᱦᱟᱞᱮ ᱫᱚ ᱱᱷᱟᱜ᱾
ᱦᱮᱸ ᱦᱮᱸ ᱟᱪᱪᱷᱟ᱾, ᱦᱮᱸᱛᱚ᱾
ᱟᱞᱮ ᱫᱚ ᱱᱟᱦᱟᱜ ᱟᱹᱣᱨᱤᱞ ᱞᱮ ᱮᱛᱚᱦᱚᱵᱚᱜᱼᱟ ᱟᱫᱚ᱾ ᱚᱲᱟᱜ ᱠᱚᱨᱮᱱᱟᱜ ᱜᱮ ᱠᱟᱹᱢᱤ ᱠᱚ ᱦᱩᱭᱩᱜ ᱠᱟᱱᱟ ᱢᱮᱨᱚᱢ ᱰᱟᱹᱝᱨᱤ ᱠᱚ ᱩᱱᱠᱩ ᱠᱚᱜᱮ ᱧᱮᱞ ᱦᱩᱭᱩᱜ ᱠᱟᱱᱟ ᱱᱟᱜᱷ᱾ ᱠᱤᱪᱷᱩ ᱫᱤᱱ ᱢᱟᱲᱟᱝ ᱱᱟᱦᱟᱜ ᱮ ᱫᱟᱜ ᱡᱟᱹᱲᱤ ᱠᱟᱜᱼᱟ ᱟᱫᱚ ᱜᱷᱟᱸᱥ ᱠᱚ ᱠᱟᱹᱴᱤᱡ ᱵᱷᱟᱜᱮ ᱧᱚᱜ ᱡᱟᱹᱞᱤ ᱡᱟᱹᱞᱤ ᱦᱩᱭᱟᱠᱟᱱᱟ ᱟᱫᱚ ᱱᱟᱦᱟᱜ ᱱᱤᱛᱚᱝ ᱫᱚ ᱢᱮᱨᱚᱢ ᱠᱚ ᱰᱟᱹᱝᱨᱤ ᱠᱚ ᱟᱹᱛᱤᱧ ᱠᱚ ᱜᱩᱯᱤ ᱠᱚ ᱤᱫᱤ ᱦᱩᱭᱩᱜ ᱠᱟᱱᱟ ᱱᱟᱟᱜ ᱚᱱᱟ ᱠᱚᱜᱮ ᱠᱟᱹᱢᱤ ᱫᱚ᱾
ᱛᱚ ᱦᱮᱸ ᱛᱚ ᱟᱫᱚ ᱪᱮᱫ ᱵᱟᱠᱷᱟᱱᱮᱢ ᱠᱟᱹᱢᱤᱭᱟ ᱦᱮᱸ ᱥᱮ᱾
ᱦᱮᱸ ᱩᱱᱠᱩ ᱫᱚ ᱛᱟᱦᱮᱸ ᱫᱚ ᱮᱠᱮᱵᱟᱨᱮ ᱜᱮ ᱞᱟᱹᱠ ᱠᱟᱱᱟ ᱦᱮᱸ ᱥᱮ ᱱᱟᱦᱮᱞ ᱠᱚ ᱥᱤ ᱠᱚ ᱤᱭᱟ ᱠᱚ ᱫᱟᱜ ᱥᱤᱭᱟᱹᱛ ᱠᱚ ᱤᱭᱟᱹ ᱠᱚ ᱮᱠᱴᱩ ᱥᱩᱵᱤᱫᱷᱟᱜᱼᱟ ᱦᱮᱸ ᱥᱮ᱾
ᱦᱩᱸ ᱦᱩᱸ᱾
ᱦᱩ ᱟᱨ ᱱᱮᱛᱟᱨ ᱫᱚ ᱨᱩᱴᱟᱨ ᱠᱚ ᱪᱟᱞᱟᱜ ᱠᱟᱱᱟ ᱟᱫᱚ ᱱᱮᱛᱟᱨ ᱫᱚ ᱚᱱᱟ ᱠᱚᱛᱮ ᱫᱚ ᱩᱱᱟᱹᱜ ᱫᱚ ᱵᱟᱠᱚ ᱢᱟᱱᱮ ᱵᱟᱠᱚ ᱵᱮᱣᱦᱟᱨ ᱮᱫᱟ᱾
ᱦᱩᱸ ᱦᱩᱸ ᱴᱷᱤᱠ ᱵᱤᱱ ᱢᱮᱱ ᱞᱟᱹᱭᱮᱜ ᱟ ᱰᱟᱹᱝᱨᱤ ᱢᱮᱨᱚᱢ ᱟᱜ᱾ ᱚᱱᱟ ᱡᱟᱦᱟᱸ ᱥᱤᱭᱳᱜ ᱱᱟᱦᱮᱞ ᱫᱚ ᱮᱠᱫᱚᱢ ᱜᱮ ᱵᱚᱱᱫᱚ ᱟᱠᱟᱱᱟ ᱵᱮᱱ ᱞᱟᱹᱭ ᱞᱮᱠᱷᱟᱱ ᱫᱚ᱾ ᱚᱠᱚᱭ ᱦᱚᱸ ᱵᱟᱝᱠᱚ ᱧᱮᱞᱚᱜᱼᱟ ᱱᱮᱛᱟᱨ ᱫᱚ᱾
ᱦᱩᱸ ᱦᱩᱸ ᱦᱩᱸ
ᱞᱚᱴᱟᱨ ᱟᱛᱮ ᱜᱮ ᱴᱟᱠᱴᱟᱨ ᱠᱚ ᱟᱛᱮ ᱜᱮᱠᱚ ᱥᱤ ᱭᱮᱜᱼᱟ᱾
ᱦᱩᱸᱻ
ᱚᱱᱟᱛᱮ᱾
ᱦᱮᱸ ᱛᱚ ᱛᱟᱦᱚᱞᱮ ᱟᱯᱮ ᱚᱱᱛᱮ ᱫᱚ ᱵᱤᱨ ᱠᱚ ᱢᱮᱱᱟᱜ ᱜᱮᱭᱟ ᱥᱮ᱾
ᱦᱮᱸ ᱵᱤᱨ ᱱᱟᱜᱷ ᱢᱮᱱᱟᱜ ᱜᱮᱭᱟ ᱟᱞᱮᱫᱚ ᱵᱤᱨ ᱠᱚᱨᱮ ᱜᱮ ᱵᱤᱨ ᱫᱤᱥᱚᱢ ᱦᱚᱲ᱾ ᱟᱯᱮᱥᱮᱫ ᱫᱚ ᱢᱮᱱᱟᱜ ᱟᱥᱮ ᱵᱟᱝ?
ᱟᱞᱮᱥᱮᱫ ᱫᱚ ᱵᱤᱨ ᱠᱚᱫᱚ ᱵᱟᱹᱱᱩᱜᱼᱟ ᱟᱫᱚ᱾ ᱟᱫᱚ ᱚᱱᱠᱟ ᱟᱨᱠᱤ ᱯᱮᱲᱟ ᱚᱲᱟᱜ ᱠᱚᱨᱮ ᱵᱟ ᱤᱭᱟᱹ ᱚᱨᱟ ᱠᱚᱨᱮ ᱫᱚ ᱢᱮᱱᱟᱜ ᱜᱮᱭᱟ ᱯᱟᱞᱮ ᱟᱫᱚ ᱟᱞᱮ ᱥᱮᱫ ᱫᱚ ᱚᱱᱠᱟ ᱫᱚ ᱵᱤᱨ ᱠᱚᱫᱚ ᱵᱟᱹᱱᱩᱜᱼᱟ᱾ ᱟᱫᱚ ᱵᱤᱨ ᱠᱚᱫᱚ ᱵᱤᱱ ᱪᱟᱞᱟᱣ ᱵᱟᱲᱟ ᱟᱠᱟᱱᱟ ᱥᱮ?
ᱦᱮᱸ ᱪᱟᱞᱟᱣ ᱵᱟᱲᱟ ᱟᱠᱟᱱᱟᱞᱤᱧ ᱱᱚᱜᱼᱚᱭ ᱛᱤᱦᱤᱧ ᱜᱟᱯᱟ ᱫᱚ ᱱᱟᱦᱟᱜ ᱢᱮᱨᱚᱢ ᱜᱩᱯᱤ ᱠᱚ ᱪᱟᱞᱟᱜ ᱦᱩᱭᱩᱜ ᱠᱟᱱᱟ᱾ ᱫᱟᱜ ᱡᱟᱹᱲᱤ ᱠᱤᱪᱷᱩ ᱫᱤᱱ ᱢᱟᱲᱟᱝ ᱦᱩᱭ ᱞᱮᱱᱟ ᱱᱟᱜᱷ ᱯᱩᱴᱠᱟᱹ ᱠᱚᱠᱚ ᱧᱟᱢᱚᱜ ᱠᱟᱱᱟ᱾ ᱯᱩᱴᱠᱟᱹ ᱦᱟᱞᱟᱝ ᱠᱚ ᱪᱟᱞᱟᱜ ᱦᱩᱭᱩᱜ ᱠᱟᱱᱟ, ᱦᱳᱭ᱾ ᱯᱩᱴᱠᱟᱹ ᱵᱤᱱ ᱡᱚᱢ ᱟᱠᱟᱫ ᱠᱚᱣᱟ ᱥᱮ?
ᱡᱚᱢ ᱵᱟᱲᱟ ᱫᱚ ᱦᱳᱭ ᱟᱠᱟᱱᱟ ᱠᱤᱨᱤᱧ ᱠᱟᱛᱮᱜ᱾
ᱚ ᱟᱯᱮ ᱥᱮᱫ ᱢᱟ ᱱᱟᱜᱷ ᱵᱤᱨ ᱢᱟ ᱵᱟᱹᱱᱩᱜᱼᱟ᱾
ᱵᱤᱨ ᱫᱚ ᱵᱟᱹᱱᱩᱜᱼᱟ ᱟᱞᱮᱥᱮᱫ ᱫᱚ ᱟᱫᱚ ᱠᱤᱨᱤᱧ ᱵᱟᱲᱟ ᱦᱳᱭ ᱠᱟᱱᱟ ᱟᱫᱚ ᱫᱚᱢᱮ ᱠᱚ ᱥᱤᱵᱤᱞᱟ᱾
ᱦᱮᱸ ᱫᱚᱢᱮ ᱜᱮᱠᱚ ᱥᱮᱵᱮᱞ ᱜᱮᱭᱟ ᱟᱞᱮ ᱵᱤᱨ ᱫᱤᱥᱚᱢ ᱦᱚᱲ ᱫᱚ ᱯᱨᱟᱭᱤᱡᱽ ᱜᱮᱞᱮ ᱡᱚᱢ ᱠᱚᱜᱮᱭᱟ᱾ ᱫᱟᱜ ᱡᱟᱹᱲᱤ ᱞᱮᱠᱷᱟᱱ ᱜᱮᱥᱮ ᱵᱤᱨ ᱥᱮᱫ ᱞᱮ ᱪᱟᱞᱟᱣ ᱞᱮᱠᱷᱟᱱ ᱜᱮ᱾ ᱟᱨ ᱱᱮᱛᱟᱨ ᱫᱤᱱ ᱫᱚᱠᱚ ᱧᱟᱢᱚᱜ ᱜᱮᱭᱟ ᱱᱟᱜᱷ ᱵᱚᱨᱥᱟ ᱫᱤᱱ ᱛᱚ᱾ ᱡᱟᱹᱯᱩᱫ ᱫᱤᱱ ᱱᱮᱛᱟᱨ ᱫᱚ ᱯᱩᱴᱠᱟᱹ ᱠᱚ ᱧᱟᱢᱚᱜᱼᱟ, ᱯᱩᱴ ᱯᱩᱴᱠᱟᱹ ᱩᱫ ᱟᱭᱢᱟ ᱞᱮᱠᱟᱱᱟᱜ ᱠᱚ ᱧᱟᱢᱚᱜ ᱜᱮᱭᱟ ᱱᱮᱛᱟᱨ ᱫᱚ ᱦᱮᱸ
ᱟᱨᱚ ᱟᱸᱡᱚᱢ ᱟᱠᱟᱱᱟ ᱡᱮ ᱵᱤᱨ ᱨᱮᱫᱚ ᱪᱮᱛᱟ ᱢᱚᱬᱮ ᱠᱟᱴᱟ ᱠᱚᱠᱚ ᱛᱟᱸᱦᱮᱱᱟ᱾ ᱟᱫᱚ ᱢᱚᱬᱮ ᱠᱟᱴᱟ ᱠᱟᱴᱟ ᱫᱚ ᱪᱮᱞᱮ ᱵᱚᱱ ᱢᱮᱛᱟ ᱠᱚᱣᱟ? ᱢᱟᱥᱮ ᱠᱟᱹᱴᱤᱡ ᱞᱟᱹᱭ
ᱢᱚᱬᱮ ᱠᱟᱴᱟ ᱫᱚ ᱱᱷᱟᱜ᱾ ᱵᱟᱝᱞᱤᱧ ᱵᱟᱲᱟᱭᱟ ᱟᱸᱡᱚᱢ ᱫᱚ ᱦᱚ ᱵᱟᱝᱞᱤᱧ ᱟᱸᱡᱚᱢᱟ ᱟᱠᱟᱫᱼᱟ ᱦᱟᱸᱜ ᱚᱠᱟᱞᱮᱠᱟᱱ ᱠᱚᱡ ᱠᱚ ᱢᱮᱛᱟ ᱠᱚᱣᱟ ᱱᱟᱦᱟᱜ
ᱢᱚᱬᱮ ᱠᱟᱴᱟ ᱫᱚ ᱩᱱᱠᱩ ᱟᱸᱡᱚᱢ ᱠᱟᱜ ᱜᱮᱭᱟᱵᱤᱱ ᱦᱟᱸᱜ ᱦᱟᱹᱛᱤ ᱠᱚ ᱢᱮᱱᱟ ᱢᱮᱛ
ᱳ ᱦᱮᱸ ᱦᱮᱸ ᱦᱮᱸ ᱟᱸᱡᱚᱢᱟ ᱟᱠᱟᱫ ᱞᱤᱧ᱾ ᱟᱫᱚ ᱩᱱᱟᱹᱜ ᱢᱟ ᱦᱟᱸᱜ ᱵᱟᱝᱞᱤᱧ ᱵᱟᱲᱟᱭᱟ ᱱᱚᱣᱟ ᱫᱚ ᱠᱟᱹᱴᱤᱡ ᱵᱷᱮᱱᱛᱟ ᱠᱟᱛᱷᱟ ᱥᱮᱫ ᱪᱟᱞᱟᱣ ᱮᱱᱟ ᱢᱚᱬᱮ ᱠᱟᱴᱟ
ᱦᱳᱭ ᱦᱳᱭ ᱢᱚᱬᱮ ᱠᱟᱴᱟ ᱚᱱᱟ ᱫᱚ ᱵᱷᱮᱱᱛᱟ ᱠᱟᱛᱷᱟ ᱛᱮᱜᱮᱞᱤᱧ ᱞᱟᱹᱭ ᱠᱮᱫᱟ᱾ ᱞᱟᱹᱭ ᱠᱮᱫᱟᱞᱤᱧ ᱵᱟᱲᱟᱭ ᱢᱮᱱᱟᱜ ᱛᱟᱵᱤᱱᱟ ᱥᱮ ᱵᱟᱝ?
ᱵᱷᱮᱱᱛᱟ ᱠᱟᱛᱷᱟ ᱫᱚ ᱱᱟᱦᱟᱸᱜ ᱞᱤᱧ ᱵᱩᱡ ᱜᱮᱭᱟ ᱟᱫᱚ ᱱᱟᱦᱟᱜ ᱱᱚᱣᱟ ᱫᱚ ᱵᱟᱝᱞᱤᱧ ᱟᱸᱡᱚᱢ ᱟᱠᱟᱜᱼᱟ᱾ ᱚ ᱟᱵᱤᱱ ᱛᱟᱦᱞᱮ ᱵᱷᱮᱱᱛᱟ ᱠᱟᱛᱷᱟ ᱠᱚᱵᱮᱱ ᱵᱷᱮᱱᱛᱟ ᱠᱟᱛᱷᱟ ᱠᱚᱵᱮᱱ ᱵᱩᱡ-ᱟ ᱥᱮ ᱟᱵᱤᱱ ᱫᱚ?
ᱦᱮᱸ ᱵᱩᱡ ᱵᱟᱲᱟᱭ ᱜᱮᱭᱟᱞᱤᱧ ᱵᱷᱮᱱᱛᱟ ᱛᱮᱦᱚᱸ ᱢᱤᱫ-ᱵᱟᱨ ᱠᱟᱛᱷᱟ ᱠᱚᱫᱚ ᱨᱚᱲ ᱦᱳᱭᱳᱜᱼᱟ ᱦᱮᱸ ᱥᱮ ᱥᱮ ᱟᱫᱚ ᱢᱚᱬᱮ ᱠᱟᱴᱷᱟ ᱨᱮᱫᱚ ᱚᱠᱟ ᱞᱮᱠᱟ ᱵᱚᱱ ᱢᱮᱛᱟᱣ ᱠᱟᱱᱟ ᱚᱱᱟ ᱦᱚᱸ ᱠᱟᱹᱴᱤᱡ ᱵᱟᱲᱟᱭ ᱫᱚ ᱞᱟᱹᱠ ᱠᱟᱱᱟ ᱢᱚᱬᱮ ᱠᱟᱴᱟ ᱫᱚ ᱦᱟᱹᱛᱡᱭᱟᱜ ᱫᱚ ᱯᱳᱸᱱᱭᱟ ᱠᱟᱴᱟ ᱦᱮᱸᱥᱮ
ᱦᱮᱸ ᱦᱮᱸ
ᱟᱨ ᱟᱨ ᱚᱱᱮ ᱥᱩᱲ ᱥᱮ ᱡᱟᱦᱟᱸ ᱢᱩ ᱵᱚᱱ ᱞᱟᱹᱭᱟ ᱠᱚ ᱚᱱᱟ ᱚᱱᱟ ᱦᱚᱸ ᱡᱟᱸᱜᱟ ᱞᱮᱠᱟᱜᱮ ᱟᱹᱰᱤ ᱡᱷᱟᱹᱞ ᱟᱹᱰᱤ ᱢᱟᱨᱟᱝ ᱦᱮᱸᱥᱮ ᱤᱱᱟᱹᱛᱮ ᱚᱱᱟ ᱫᱚ ᱢᱚᱬᱮ ᱠᱟᱴᱷᱟ ᱵᱚᱱ ᱦᱳᱭ ᱚᱱᱟᱜᱮ ᱟᱫᱚ ᱢᱚᱬᱮ ᱠᱟᱡᱷᱟ ᱵᱚᱱ ᱞᱟᱹᱭ ᱟᱛᱟᱠᱚ ᱠᱟᱱᱟ, ᱦᱮᱸᱥᱮ?
ᱚᱱᱟ ᱦᱚᱸ ᱴᱷᱤᱠ ᱦᱟᱜ ᱱᱚᱣᱟ ᱮᱴᱟᱜ ᱵᱷᱮᱱᱛᱟ ᱠᱟᱛᱷᱟ ᱢᱟ ᱵᱟᱝᱞᱤᱧ ᱟᱸᱡᱚᱢ ᱟᱠᱟᱫᱼᱟ ᱟᱵᱮᱱ ᱴᱷᱮᱱ ᱜᱮᱞᱤᱧ ᱥᱮᱬᱟ ᱠᱮᱜᱼᱟ ᱱᱟᱦᱟᱜ᱾ ᱱᱤᱝᱠᱟᱹ ᱠᱟᱛᱷᱟ ᱨᱚᱯᱚᱲ ᱛᱮᱜᱮ ᱠᱟᱛᱷᱟ ᱫᱚᱵᱚᱱ ᱥᱮᱬᱟᱭᱟ ᱡᱷᱚᱛᱚ ᱞᱮᱠᱟᱱᱟᱜ ᱜᱮ ᱡᱚᱛᱚ ᱦᱚᱲ ᱫᱚ ᱡᱚᱛᱚᱣᱟᱜ ᱵᱟᱝ ᱛᱮᱵᱚᱱ ᱵᱟᱲᱟᱭᱟ ᱟᱹᱵᱤᱱ ᱦᱚᱸ ᱴᱷᱮᱱ ᱠᱷᱚᱱ ᱠᱤᱪᱷᱩ ᱵᱮᱱ ᱪᱮᱫᱼᱟ ᱥᱮ ᱵᱮᱱ ᱥᱮᱬᱟᱭᱟ ᱟᱹᱞᱤᱧ ᱦᱚᱸ ᱟᱵᱮᱱ ᱴᱷᱮᱱ ᱠᱷᱚᱱ ᱞᱤᱧ ᱥᱮᱬᱟᱭᱟ᱾
ᱦᱳᱭ ᱦᱳᱭ ᱮᱠᱮ ᱵᱟᱨᱮ ᱜᱮ ᱱᱚᱣᱟ ᱠᱚᱫᱚ ᱫᱚᱨᱠᱟᱨ ᱠᱟᱱᱟ, ᱦᱮᱸ ᱥᱮ᱾ ᱦᱩᱸ, ᱟᱨ ᱪᱮᱫ ᱞᱤᱧ ᱞᱟᱹᱭᱫᱟ ᱵᱤᱨ ᱨᱮ ᱚᱱᱠᱟᱱᱟᱜ ᱪᱮᱫ ᱨᱟᱱ ᱨᱮᱦᱮᱫ ᱠᱚ ᱧᱟᱢᱚᱜ ᱜᱤᱭᱟ ᱥᱮ
ᱦᱮᱸ ᱧᱟᱢᱚᱜ ᱜᱮᱭᱟ ᱱᱟᱦᱟᱜ ᱟᱫᱚ ᱟᱹᱞᱤᱧ ᱫᱚ ᱵᱤᱨ ᱫᱚ ᱩᱱᱟᱹᱜ ᱵᱟᱝᱞᱤᱧ ᱪᱟᱞᱟᱣ ᱵᱟᱲᱟᱜ ᱜᱮᱭᱟ ᱵᱟᱵᱟᱭᱳ ᱛᱟᱠᱚ ᱢᱟ ᱛᱟᱠᱚ ᱜᱮ ᱱᱟᱦᱟᱜ ᱵᱤᱨ ᱫᱚᱠᱚ ᱪᱟᱞᱟᱜᱼᱟ ᱟᱫᱚ ᱚᱱᱟ ᱨᱟᱱ ᱨᱮᱦᱮᱫ ᱨᱮᱱᱟᱜ ᱠᱟᱛᱷᱟ ᱫᱚ ᱦᱟᱸᱜ ᱩᱱᱠᱩ ᱜᱮᱠᱚ ᱵᱟᱲᱟᱭᱟ ᱟᱹᱞᱤᱧ ᱫᱚ ᱩᱱᱟᱹᱜ ᱵᱟᱝᱞᱤᱧ ᱪᱟᱞᱟᱜ ᱜᱮᱭᱟ ᱟᱫᱚ ᱧᱟᱢ ᱫᱚ ᱧᱟᱢᱚᱜᱼᱟ ᱟᱸᱡᱚᱢᱟ ᱟᱹᱞᱤᱧ ᱥᱮ ᱠᱚ ᱟᱹᱜᱩ ᱟᱠᱟᱫᱼᱟ ᱵᱟᱲᱟᱭ ᱟᱸᱞᱤᱧ᱾
ᱦᱮᱸ ᱞᱟᱦᱟᱛᱮᱱ ᱦᱚᱲ ᱫᱚ ᱪᱮᱛᱟ ᱵᱤᱨ ᱨᱮᱱᱟᱜ ᱨᱟᱱ ᱨᱮᱦᱮᱡ ᱡᱚᱢ ᱠᱟᱛᱮᱜ ᱜᱮᱠᱚ ᱱᱚᱜᱼᱚᱭ ᱨᱩᱣᱟᱹ ᱦᱟᱹᱥᱳ ᱠᱚᱫᱚ ᱠᱚ ᱵᱮᱥ ᱪᱮᱜ ᱛᱟᱠᱚ ᱛᱟᱦᱮᱸᱫ ᱦᱮᱸ ᱥᱮ ᱱᱚᱜ-ᱚᱭ ᱛᱷᱟᱱᱠᱩᱱᱤ ᱥᱟᱠᱟᱢ ᱡᱮᱢᱚᱱ ᱢᱮᱱᱟᱜᱼᱟ, ᱛᱟ ᱛᱟᱯᱚᱨᱮ ᱱᱟᱹᱲᱤ ᱥᱟᱠᱟᱢ ᱠᱚ ᱱᱟᱹᱲᱤ ᱤᱭᱟᱹ ᱠᱚ ᱦᱮᱸ ᱥᱮ ᱛᱟᱯᱚᱨᱮ ᱚᱱᱮ ᱨᱟᱱ ᱨᱮᱦᱮᱫ ᱠᱚ ᱛᱟᱯᱚᱨᱮ ᱵᱤᱨ ᱨᱮ ᱢᱤᱫ ᱞᱮᱠᱟᱱᱟᱜ ᱚᱱᱮ ᱡᱷᱟᱨᱱᱟ ᱛᱟᱦᱮᱱᱟ ᱦᱮᱸ ᱥᱮ ᱚᱸᱰᱮᱱᱟᱜ ᱫᱟᱜ ᱧᱩ ᱛᱮᱜᱮ ᱪᱮᱛᱟ ᱟᱹᱰᱤ ᱯᱷᱟᱹᱨᱭᱟᱹ ᱥᱟ ᱡᱷᱟᱨᱱᱟ ᱞᱮᱠᱟ ᱞᱤᱸᱜᱤ ᱟᱹᱛᱩᱜ ᱠᱟᱱᱟ ᱦᱮᱸ ᱵᱟᱝ, ᱚᱱᱟ ᱠᱚᱠᱚ ᱧᱩᱭᱛᱮ ᱦᱚᱲᱢᱚ ᱡᱤᱣᱤ ᱠᱚ ᱵᱮᱥ ᱠᱚᱠᱚ ᱵᱩᱡᱷᱟᱹᱣᱟ ᱟᱫᱚ ᱚᱱᱟ ᱟᱫᱚ ᱧᱮᱞᱚᱜᱚᱜ ᱠᱟᱱᱟ ᱡᱮ ᱦᱚᱜᱼᱚᱭ ᱟᱹᱰᱤ ᱨᱚᱠᱚᱢ ᱚᱱᱮ ᱫᱟᱨᱮ ᱠᱚᱠᱚ ᱢᱟᱜ ᱮᱫᱟ ᱫᱟᱨᱮ ᱠᱚ ᱠᱚ ᱢᱟᱜ ᱠᱟᱛᱮᱜ ᱠᱚ ᱤᱭᱟᱹᱭ ᱫᱟ ᱦᱮᱸ ᱥᱮ ᱟᱠᱷᱨᱤᱧ ᱟᱠᱷᱨᱤᱧ ᱮᱫᱟᱠᱚ ᱯᱷᱟᱨᱱᱤᱪᱟᱨ ᱠᱚᱠᱚ ᱵᱮᱱᱟᱣ ᱮᱫᱟ, ᱟᱫᱚ ᱱᱚᱣᱟ ᱵᱟᱨᱮᱛᱮ ᱟᱹᱵᱤᱱ ᱪᱮᱫ ᱵᱤᱱ ᱞᱟᱹᱭᱟ?
ᱟᱹᱞᱤᱧ ᱫᱚᱞᱤᱧ ᱢᱮᱱᱟ ᱵᱤᱨ ᱫᱚ ᱢᱤᱫᱴᱟᱝ ᱟᱵᱚᱣᱟᱜ ᱥᱚᱢᱯᱚᱫ ᱞᱮᱠᱟᱱ ᱡᱤᱱᱤᱥ ᱛᱟᱵᱚᱱ ᱦᱮᱸᱥᱮ, ᱟᱵᱚ ᱫᱚ ᱵᱤᱨ ᱵᱟᱝ ᱩᱡᱟᱹᱲ ᱠᱟᱛᱮ ᱛᱤᱱᱟᱹᱜ ᱢᱤᱫᱴᱟᱝ ᱡᱩᱫᱤ ᱵᱩᱱ ᱜᱮᱫᱟ ᱥᱮ ᱚᱱᱟ ᱡᱟᱭᱜᱟ ᱨᱮ ᱟᱵᱚ ᱫᱚ ᱢᱚᱬᱮ ᱜᱚᱴᱟᱝ ᱨᱚᱦᱚᱭ ᱛᱟᱦᱞᱮᱠᱷᱟᱱ ᱫᱚ ᱟᱵᱚᱣᱟᱜ ᱵᱤᱨ ᱫᱚ ᱵᱤᱨ ᱞᱮᱠᱟ ᱛᱟᱦᱮᱱᱟ ᱟᱫᱚ ᱢᱮᱱᱠᱷᱟᱱ ᱱᱚᱝᱠᱟ ᱫᱚ ᱵᱟᱝ ᱦᱳᱭᱳᱜ ᱠᱟᱱᱟ᱾ ᱮᱢᱚᱱ ᱫᱟᱨᱮ ᱠᱚ ᱡᱮᱫᱮ ᱠᱚ ᱢᱟᱜ ᱮᱼᱟ ᱥᱮᱠᱚ ᱜᱮᱫ ᱮᱼᱟ ᱢᱤᱫ ᱥᱮᱫ ᱠᱷᱚᱱᱟᱜ ᱠᱚ ᱩᱡᱟᱹᱲ ᱤᱫᱤᱭᱮᱫᱼᱟ᱾ ᱟᱫᱚ ᱱᱚᱝᱠᱟ ᱩᱡᱟᱹᱲ ᱤᱫᱤ ᱞᱮᱠᱷᱟᱱ ᱛᱚ ᱨᱟᱱ ᱨᱮᱦᱮᱫ ᱢᱟ ᱵᱟᱝ ᱜᱮ ᱛᱟᱦᱮᱱᱟ ᱦᱚᱭ ᱦᱤᱸᱥᱤᱫ ᱦᱚᱸ ᱵᱟᱹᱲᱤᱡᱚᱜᱼᱟ᱾
ᱦᱩᱸ ᱦᱩᱸ ᱟᱫᱚ ᱦᱚᱜ-ᱚ ᱱᱚᱝᱠᱟᱱ ᱠᱟᱛᱷᱟ ᱦᱳᱭᱳᱜ
ᱟᱫᱚ, ᱫᱟᱨᱮ ᱠᱚ ᱵᱤᱨ ᱠᱚ ᱵᱟᱝ ᱛᱟᱦᱮᱸ ᱞᱱᱠᱷᱟᱱ ᱱᱤᱭᱟᱹ ᱠᱷᱟᱹᱛᱤᱨ ᱜᱮᱛᱚ ᱫᱟᱜ ᱡᱟᱹᱲᱤ ᱠᱚᱦᱚᱸ ᱵᱷᱟᱹᱜᱤ ᱴᱷᱤᱠ ᱵᱟᱝ ᱦᱩᱭᱩᱜ ᱠᱟᱱᱟ᱾
ᱦᱮᱸ ᱫᱟᱜ ᱡᱟᱟᱹᱲᱤ ᱦᱚᱸ ᱵᱟᱝ ᱦᱩᱭᱩᱜ ᱠᱟᱱᱟ ᱛᱟᱯᱚᱨᱮ ᱟᱵᱚ ᱯᱚᱨᱤᱵᱮᱥ ᱫᱷᱩᱥᱟᱹᱜ ᱠᱟᱱᱟ᱾ ᱵᱟᱹᱲᱤᱡᱚᱜ ᱠᱟᱱᱟ ᱦᱮᱸ ᱥᱮ ᱦᱚᱭ ᱦᱤᱸᱥᱤᱫ ᱠᱚ ᱠᱷᱟᱨᱟᱯᱚᱜ ᱠᱟᱱᱟ ᱦᱮ ᱤᱱᱟᱹ ᱛᱮᱜᱮ ᱛᱚ ᱚᱱᱮ ᱨᱳᱜᱽ ᱟᱡᱟᱨ ᱠᱚ ᱩᱱᱟᱹᱜ ᱦᱳᱭᱳᱜ ᱠᱟᱱᱟ ᱦᱮ ᱥᱮ ᱡᱟᱹᱥᱛᱤ ᱤᱫᱤᱜ ᱠᱟᱱᱟ᱾
ᱦᱚᱭ ᱦᱤᱸᱥᱤᱫ ᱡᱚᱫᱤ ᱵᱷᱟᱜᱤ ᱵᱟᱭ ᱛᱟᱦᱮᱸᱱᱟ ᱛᱟᱦᱚᱞᱮ ᱦᱚᱲᱢᱚ ᱪᱤᱠᱟᱹ ᱨᱮ ᱵᱷᱟᱹᱜᱤ ᱛᱟᱦᱮᱱ ᱛᱟᱵᱚᱱᱟ, ᱟᱨ ᱵᱤᱨ ᱵᱤᱨ ᱜᱟᱡᱟᱲ ᱠᱚᱨᱮ ᱦᱚᱸ ᱡᱩᱫᱤ ᱨᱟᱱ ᱨᱮᱹᱦᱮᱫ ᱜᱮ ᱵᱟᱝ ᱛᱟᱦᱮᱱᱟ ᱛᱟᱦᱚᱞᱮ ᱪᱮᱫ ᱡᱚᱢ ᱛᱮᱫᱚ ᱟᱵᱚ ᱦᱚᱲᱢᱚ ᱵᱚᱱ ᱵᱮᱥ ᱛᱟᱵᱚᱱ ᱛᱮᱫᱚ ᱱᱟᱯᱟᱭ ᱵᱚᱱ ᱛᱟᱦᱮᱱᱟ᱾
ᱦᱮᱸ ᱛᱟᱨᱯᱚᱨᱮ ᱵᱤᱨ ᱡᱮ ᱵᱤᱨ ᱨᱮᱱ ᱡᱤᱵ ᱡᱤᱭᱟᱹᱞᱤ ᱠᱚ, ᱩᱱᱠᱩ ᱠᱚᱦᱚᱸ ᱠᱚ ᱠᱚᱥᱴᱚᱜ ᱠᱟᱱᱟ ᱦᱮᱸᱥᱮ ᱚ ᱛᱚ ᱵᱤᱨ ᱨᱮ ᱪᱟᱹᱞᱤ ᱡᱤᱵᱽᱡᱤᱭᱟᱹᱞᱤ ᱠᱚᱠᱚ ᱛᱟᱦᱮᱱᱟ ᱢᱟᱥᱮ ᱞᱟᱹᱭ ᱵᱤᱱ?
ᱵᱤᱨ ᱨᱮᱫᱚ ᱱᱟᱦᱟᱸᱜ ᱡᱚᱛᱚ ᱞᱮᱠᱟᱱ ᱠᱚ ᱤᱭᱟᱹᱠᱚ ᱛᱟᱦᱮᱱᱟ ᱢᱮᱱᱠᱷᱟᱱ ᱱᱤᱛᱚᱜ ᱫᱚ ᱩᱱᱟᱹᱜ ᱡᱟᱹᱥ ᱛᱤ ᱵᱟᱹᱱᱩᱜ ᱠᱚᱣᱟ ᱥᱮ ᱵᱟᱝ ᱠᱚ ᱧᱮᱞᱚᱜᱚᱜ ᱠᱟᱱᱟ ᱚᱱᱟ ᱵᱤᱨ ᱠᱚ ᱩᱡᱟᱹᱲᱮᱫ ᱠᱷᱟᱹᱛᱤᱨ᱾
ᱦᱮᱸ
ᱟᱹᱵᱤᱱ ᱡᱟᱦᱟᱸ ᱵᱤᱱ ᱞᱟᱹᱭ ᱠᱮᱫᱮᱜᱼᱟ, ᱤᱭᱟᱹ ᱢᱚᱬᱮ ᱠᱟᱴᱟ ᱱᱟᱦᱟᱸᱜ ᱩᱱᱠᱩ ᱢᱟᱠᱚ ᱦᱮᱱᱟᱜ ᱠᱚ ᱜᱮᱭᱟ ᱱᱟᱦᱟᱸᱜ ᱟᱨ ᱠᱩᱞ ᱛᱟᱹᱨᱩᱵ ᱠᱚᱫᱚ ᱱᱟᱦᱟᱸᱜ ᱠᱚ ᱠᱚᱢ ᱪᱟᱵᱟ ᱠᱟᱱᱟ ᱚᱱᱠᱟ ᱫᱚ ᱵᱟᱹᱱᱩᱜ ᱠᱚᱣᱟ ᱥᱮ ᱵᱟᱝ ᱠᱚ ᱧᱮᱞᱚᱜᱚᱜ ᱠᱟᱱᱟ᱾ ᱦᱳᱭ ᱦᱳᱭ ᱟᱨ ᱱᱟᱦᱟᱸᱜ ᱡᱮᱞ ᱠᱚ ᱩᱱᱠᱩ ᱦᱚᱸ ᱠᱚ ᱡᱮᱞ ᱠᱷᱚᱱᱟᱜ ᱠᱚ ᱠᱚᱢ ᱟᱠᱟᱱᱟ ᱟᱨ ᱪᱮᱬᱮ ᱪᱤᱯᱲᱩᱫ ᱦᱚᱸᱠᱩ ᱠᱚᱢ ᱟᱠᱟᱱᱟ ᱢᱮᱱᱞᱠᱷᱟᱱᱮᱢ ᱡᱚᱛᱚ ᱞᱮᱠᱷᱟᱱ ᱡᱤᱵᱽ-ᱡᱤᱭᱟᱹᱞᱤᱜ ᱜᱮ ᱱᱟᱦᱟᱸᱜ ᱠᱚᱢ ᱤᱫᱤ
ᱦᱳᱭ ᱦᱳᱭ ᱠᱩᱞᱟᱹᱭ ᱠᱚ ᱢᱮᱱᱟᱜ ᱠᱚᱣᱟ ᱦᱮᱸᱥᱮ ᱪᱮᱬᱮ ᱪᱩᱯ ᱠᱲᱤᱡ ᱠᱚ ᱢᱟᱨᱟᱜ ᱠᱚ ᱦᱮᱸᱥᱮ᱾ ᱦᱮᱸ ᱢᱤᱨᱩ ᱪᱮᱬᱮ ᱠᱚ ᱥᱟᱥᱟᱝ ᱯᱤᱭᱳ ᱠᱚ ᱩᱱᱠᱩ ᱟᱢᱫᱟ ᱡᱟ ᱞᱮᱠᱟ ᱜᱮ ᱢᱮᱱᱟᱜ ᱠᱚᱣᱟ ᱮᱢᱟᱱ ᱟᱭᱢᱟ ᱚᱱᱟ ᱠᱚᱜᱮ ᱢᱮᱱᱟᱜ ᱠᱚᱣᱟ ᱦᱮᱸᱥᱮ ᱱᱮᱛᱟᱨ ᱫᱚ ᱟᱫᱚ ᱠᱚ ᱠᱚᱢ ᱪᱟᱵᱟᱜ ᱠᱟᱱᱟ ᱦᱮᱸ
ᱮᱠᱫᱚᱢ ᱧᱮᱞ ᱜᱮ ᱵᱟᱝᱠᱚ ᱧᱮᱞᱚᱜᱚᱜᱼᱟ ᱵᱤᱨ ᱥᱮᱫ ᱪᱟᱞᱟᱜ ᱢᱮᱱᱟ ᱪᱮᱬᱮ ᱦᱚᱸ ᱟᱹᱰᱤ ᱠᱚᱢᱮᱢ ᱧᱮᱞ ᱠᱚᱣᱟ ᱡᱤᱵᱽ ᱡᱤᱭᱟᱹᱞᱤ ᱢᱟ ᱮᱠᱫᱚᱢ ᱜᱮ ᱵᱟᱝᱜᱮᱢ ᱧᱮᱞ ᱧᱟᱢ ᱠᱚᱣᱟ᱾
ᱦᱮᱸ ᱛᱤᱱᱟᱹᱜ ᱪᱮᱨᱦᱟ ᱵᱟᱠᱷᱟᱱ ᱞᱟᱦᱟ ᱛᱮᱫᱚ ᱟᱹᱭᱠᱟᱹᱜ ᱛᱟᱦᱮᱸᱫ ᱵᱤᱨ ᱮᱢ ᱪᱟᱞᱟᱜᱼᱟ ᱢᱤᱫᱴᱟᱝ ᱵᱷᱟᱹᱜᱤ ᱦᱟᱣᱟ ᱦᱚᱭ ᱦᱤᱥᱤᱫ ᱦᱮᱸ ᱪᱮᱬᱮ ᱪᱤᱯᱲᱩᱫ ᱠᱚᱠᱚ ᱨᱟᱜᱟ ᱡᱤᱵᱽ ᱡᱤᱭᱟᱹᱞᱤ ᱠᱚᱠᱚ ᱪᱮᱨᱚ ᱵᱮᱨᱚ ᱠᱚ ᱨᱟᱜᱟ ᱦᱮᱸᱥᱮ,
ᱥᱮᱨᱮᱧᱮᱫ ᱞᱮᱠᱟ ᱦᱚᱸᱢ ᱟᱸᱡᱚᱢᱟ᱾
ᱠᱟ ᱟᱸᱡᱚᱢᱚᱜᱼᱟ ᱟᱫᱚ ᱱᱮᱛᱟᱨ ᱫᱚ ᱚᱱᱟ ᱠᱚᱫᱚ ᱵᱟᱝ ᱧᱮᱞᱚᱜ ᱠᱟᱱᱟ᱾ ᱫᱚᱢᱮ ᱥᱤᱛᱩᱝ ᱜᱚᱨᱚᱢᱫᱟᱭ ᱟᱨ ᱫᱚᱢᱮ ᱠᱚ ᱢᱟᱜ ᱤᱫᱤᱭᱮᱫᱟ ᱫᱚᱢᱮ ᱠᱚ ᱥᱮᱸᱜᱮᱞ ᱠᱚᱠᱚ ᱡᱩᱞᱟᱜ ᱠᱟᱱᱟ ᱟᱨᱚ ᱧᱮᱞᱚᱜᱚᱜ
ᱚᱱᱟ ᱥᱮᱸᱜᱮᱞ ᱠᱚᱠᱚ ᱡᱩᱞᱟᱜ ᱠᱟᱱ ᱠᱷᱟᱹᱛᱤᱨ ᱜᱮᱛᱚ ᱦᱩᱰᱤᱧ ᱦᱩᱰᱤᱧ ᱨᱟᱱ ᱨᱮᱦᱮᱫ ᱫᱟᱨᱮ ᱠᱚ ᱥᱮ ᱦᱩᱰᱤᱧ ᱯᱟᱞᱟ ᱠᱚ ᱚᱱᱟ ᱠᱚᱫᱚ ᱮᱠᱫᱚᱢ ᱜᱮ ᱞᱚ ᱨᱚᱝᱜᱚ ᱪᱟᱵᱟᱜ ᱢᱟ ᱛᱟᱦᱚᱞᱮ ᱵᱤᱨ ᱫᱚ ᱪᱮᱠᱟᱛᱮ ᱡᱟᱹᱥᱛᱤᱜᱼᱟ᱾
ᱦᱮᱸ ᱮᱠᱮᱵᱟᱨᱮ ᱚᱱᱟ ᱫᱚ ᱮᱠᱮᱵᱟᱨᱮ ᱥᱟᱹᱨᱤ ᱠᱟᱛᱷᱟ ᱵᱤᱱ ᱞᱟᱹᱭ ᱮᱫᱟ᱾ ᱱᱚᱜᱼᱚᱭ ᱟᱭᱢᱟ ᱡᱟᱭᱜᱟᱨᱮ ᱚᱱᱠᱟ ᱧᱮᱞᱚᱜᱚᱜ ᱠᱟᱱᱟ ᱥᱮᱸᱜᱮᱞ ᱠᱚ ᱫᱷᱚᱨᱟᱣᱟᱜ ᱠᱟᱱᱟ ᱟᱫᱚ ᱚᱱᱟ ᱡᱮ ᱡᱟᱦᱟᱸ ᱤᱭᱟᱹᱜ ᱠᱟᱱᱟ ᱥᱮᱸᱜᱮᱞ ᱛᱮ ᱞᱚ ᱛᱚᱨᱚᱡᱚᱜ ᱠᱟᱱᱟ ᱚᱱᱟ ᱠᱚ ᱥᱟᱦᱟᱱ ᱠᱚᱠᱚ ᱮᱠᱮᱵᱟᱨᱮ ᱜᱚᱡ ᱪᱟᱵᱟᱜ ᱠᱟᱱᱟ᱾ ᱦᱮᱸ ᱟᱫᱚ ᱚᱱᱟ ᱚᱱᱟ ᱥᱟᱦᱟᱱ ᱫᱟᱠᱚ ᱚᱱᱟᱠᱚ ᱟᱨᱚ ᱢᱟᱜ ᱥᱟᱯᱟ ᱠᱟᱛᱮᱜ ᱛᱟᱯᱚᱨᱮ ᱟᱨᱚ ᱫᱟᱨᱮ ᱠᱚᱠᱚ ᱢᱟᱜ ᱮᱫᱟ ᱢᱮᱥᱤᱱ ᱠᱚᱛᱮ ᱫᱟᱨᱮ ᱠᱚ ᱢᱟᱜ ᱫᱟ ᱟᱨᱚ ᱤᱫᱤᱭ ᱫᱟᱠᱚ ᱯᱷᱟᱨᱱᱤᱪᱟᱨ ᱠᱚᱠᱚ ᱵᱮᱱᱟᱣ ᱮᱫᱟ ᱥᱟᱦᱟᱱ ᱫᱟᱠᱚ ᱟᱹᱰᱤ ᱨᱚᱠᱚᱢ ᱫᱟᱠᱚ ᱚᱱᱠᱟ ᱚᱱᱠᱟᱛᱮ ᱵᱤᱨ ᱠᱚ ᱩᱡᱚᱨ ᱪᱟᱵᱟᱭᱫᱟ ᱮᱠᱵᱟᱨᱮ
ᱟᱹᱞᱤᱧ ᱫᱚᱞᱤᱧ ᱢᱮᱱᱟ ᱦᱮᱸ ᱫᱟᱨᱮ ᱫᱚ ᱢᱟᱜᱽᱵᱮᱱ ᱯᱷᱟᱨᱱᱤᱪᱟᱨ ᱡᱟᱦᱟᱸᱱᱟᱜ ᱫᱚᱨᱠᱟᱨ ᱜᱮ ᱟᱹᱵᱤᱱ ᱵᱮᱱᱟᱣ ᱵᱮᱱ᱾ ᱢᱮᱱᱠᱷᱟᱱ ᱚᱱᱟ ᱵᱚᱫᱚᱞ ᱛᱮ ᱟᱹᱵᱤᱱ ᱨᱚᱦᱚᱭ ᱵᱤᱱ ᱛᱚᱵᱮ ᱨᱮᱥᱮ ᱵᱟᱝᱟ ᱟᱫᱚ ᱟᱹᱵᱤᱱ ᱫᱚ, ᱠᱷᱟᱹᱞᱤ ᱜᱮᱵᱮᱱ ᱢᱟᱜ ᱟᱹᱡᱟᱹᱲᱮᱜᱼᱟ, ᱟᱫᱚ ᱤᱱᱠᱟᱹ ᱞᱮᱠᱟ ᱨᱮ ᱵᱤᱨ ᱫᱚ ᱛᱤᱱᱟᱹᱜ ᱫᱤᱱ ᱛᱟᱦᱮᱱᱟ? ᱟᱢ ᱛᱮᱦᱮᱧ ᱮᱢ ᱢᱟᱜᱟ ᱵᱟᱨᱮᱭᱟ, ᱦᱟᱱᱤ ᱛᱮᱦᱮᱧ ᱮ ᱢᱟᱜᱟ ᱵᱟᱨᱭᱟ, ᱟᱫᱚ ᱛᱤᱱᱟᱹᱜ ᱛᱟᱦᱮᱱᱟ ᱱᱚᱝᱠᱟ ᱫᱚ?
ᱦᱳᱭ ᱦᱳᱭ ᱤᱧ ᱫᱩᱧ ᱞᱟᱹᱭᱟ ᱢᱤᱫᱴᱟᱝ ᱫᱟᱨᱮ ᱢᱟᱜᱟ ᱵᱟᱨᱭᱟ ᱫᱟᱨᱮ ᱨᱚᱦᱚᱭ ᱢᱮ᱾ ᱦᱮᱸ ᱥᱮ ᱚᱱᱠᱟ ᱞᱮᱠᱷᱟᱱ ᱛᱮᱜᱮ ᱛᱚ ᱟᱵᱚ ᱡᱟᱹᱥᱛᱤ ᱫᱚ ᱨᱚᱦᱚᱭ ᱢᱮ᱾ ᱠᱚᱢ ᱠᱚᱨᱮ ᱵᱟᱨᱭᱟ ᱜᱮ ᱨᱚᱦᱚᱭ ᱢᱮ ᱦᱮᱸ ᱥᱮ ᱚᱱᱠᱟ ᱞᱮᱠᱟ ᱛᱮᱜᱮ ᱛᱚ ᱟᱵᱚᱣᱟᱜ ᱱᱚᱣᱟ ᱮ ᱵᱷᱟᱜᱮ ᱛᱟᱦᱮᱱᱟ ᱱᱚᱣᱟ ᱯᱚᱨᱤᱵᱮᱥ ᱱᱚᱣᱟ ᱫᱷᱟᱹᱨ ᱛᱤ ᱵᱷᱟᱜᱮ ᱛᱟᱦᱮᱱᱟ ᱦᱮᱸ ᱥᱮ, ᱦᱚᱭ ᱦᱤᱸᱥᱤᱫ ᱵᱷᱟᱜᱮ ᱛᱟᱦᱮᱱᱟ᱾ ᱨᱳᱜᱽ ᱟᱡᱟᱜ ᱨᱮ ᱵᱟᱵᱚᱱ ᱯᱟᱲᱟᱜᱼᱟ ᱦᱮᱸ ᱵᱟᱝ᱾
ᱦᱮᱸ
ᱛᱚ ᱵᱟᱠᱷᱟᱱ ᱫᱚ ᱢᱤᱫᱴᱟᱝ ᱵᱷᱟᱜᱮ ᱥᱩᱥᱛᱷᱚ ᱡᱤᱵᱚᱱ ᱵᱚᱱ ᱧᱟᱢᱟ, ᱵᱷᱟᱜᱮ ᱢᱤᱫᱴᱟᱝ ᱮ ᱡᱤᱭᱚᱱ ᱵᱚᱱ ᱠᱷᱟᱸᱰᱟᱣᱟ ᱦᱮᱸ ᱵᱟᱝ᱾
ᱟᱫᱚ ᱱᱚᱣᱟ ᱠᱟᱛᱷᱟ ᱡᱚᱛᱚ ᱦᱚᱲ ᱱᱟᱦᱟᱜ
ᱨᱳᱜᱽ ᱟᱡᱟᱨ ᱦᱩᱭᱩᱜ ᱠᱟᱱᱟ ᱦᱮᱸ, ᱦᱮᱸ ᱦᱚᱸᱜᱼᱚᱭ ᱱᱚᱝᱠᱟᱱ ᱠᱟᱛᱷᱟ
ᱡᱚᱛᱚ ᱦᱚᱲ ᱱᱟᱦᱟᱸᱜ ᱱᱚᱣᱟ ᱠᱟᱛᱷᱟ ᱫᱚ ᱵᱟᱝ ᱵᱩᱧ ᱵᱩᱡᱽ ᱮᱫᱟ ᱟᱫᱚ ᱟᱹᱵᱤᱱ ᱵᱤᱱ ᱞᱟᱹᱭᱮᱫᱼᱟ, ᱟᱹᱞᱤᱧ ᱵᱤᱱ ᱞᱟᱹᱭᱮᱫᱼᱟ, ᱟᱫᱚ ᱟᱹᱞᱤᱧ ᱞᱤᱧ ᱞᱟᱹᱭ ᱞᱮᱠᱷᱟᱱ ᱜᱮ ᱠᱤ ᱦᱩᱭᱩᱜᱼᱟ, ᱥᱮ ᱟᱹᱵᱤᱱ ᱵᱤᱱ ᱞᱟᱹᱭ ᱞᱮᱠᱷᱟᱱ ᱜᱮ ᱦᱩᱭᱩᱜᱼᱟ, ᱡᱚᱛ ᱡᱚᱛᱚ ᱦᱚᱲ ᱵᱚᱱ ᱵᱩᱡᱟ ᱛᱚᱵᱮ ᱨᱮᱥᱮ ᱢᱮᱱᱠᱷᱟᱱ ᱡᱚᱛᱚ ᱦᱚᱲ ᱫᱚ ᱵᱟᱝᱵᱚᱱ ᱵᱩᱡᱽ ᱪᱮᱫ ᱫᱤᱱ ᱫᱤᱱ ᱛᱮ ᱵᱤᱨ ᱵᱚᱱ ᱩᱡᱟᱹᱲᱮᱫ ᱜᱮᱭᱟ, ᱧᱮᱞᱚᱜ ᱠᱟᱱ ᱜᱮᱭᱟ ᱛᱚ᱾
ᱦᱮᱸ ᱟᱭᱢᱟ ᱡᱟᱭᱜᱟ ᱨᱮᱜᱮ ᱧᱮᱞᱚᱜ ᱠᱟᱱᱟ ᱱᱚᱝᱠᱟ ᱫᱚ ᱦᱮᱸ ᱥᱮ ᱱᱚᱣᱟ ᱠᱚᱫᱚ ᱦᱩᱸ ᱦᱩᱸ ᱟᱫᱚ ᱚᱱᱠᱟᱱ ᱠᱟᱛᱷᱟ ᱜᱮ
ᱦᱩᱸ
ᱛᱟᱦᱟᱞᱮ ᱟᱫᱚ ᱛᱮᱦᱮᱧ ᱫᱚ ᱮᱠᱮᱵᱟᱨᱮ‌ ᱚᱱᱠᱟ ᱚᱱᱠᱟᱱ ᱡᱟᱭᱜᱟ ᱨᱮᱵᱚᱱ ᱥᱮᱴᱮᱨ ᱟᱠᱟᱱᱟ ᱦᱮᱸ ᱥᱮ᱾ ᱚ
ᱚᱠᱛᱚ ᱢᱟ ᱱᱟᱦᱟᱸᱜ ᱡᱟᱹᱥᱛᱤ ᱫᱚ ᱵᱟᱹᱱᱩᱜ ᱛᱟᱞᱟᱝ-ᱟ ᱟᱭᱢᱟ ᱜᱮᱞᱟᱝ ᱨᱚᱯᱚᱲ ᱠᱮᱜᱼᱟ᱾
ᱦᱳᱭ
ᱟᱭᱢᱟ ᱠᱟᱛᱷᱟ ᱟᱵᱮᱱ ᱴᱷᱮᱱ ᱠᱷᱚᱱ ᱟᱹᱞᱤᱧ ᱞᱤᱧ ᱥᱮᱬᱟ ᱠᱮᱜᱼᱟ, ‌ ᱟᱹᱞᱤᱧ ᱴᱷᱮᱱ ᱠᱷᱚᱱ ᱟᱵᱮᱱ᱾ ᱱᱤᱝᱠᱟᱹ ᱠᱟᱛᱮᱫ ᱜᱮ
ᱦᱮᱸᱛᱚ ᱟᱭᱢᱟ ᱠᱤᱪᱷᱩ ᱵᱟᱹᱞᱤᱧ ᱵᱟᱲᱟᱭ ᱛᱟᱦᱮᱸᱜ ᱚᱱᱟᱞᱤᱧ ᱵᱩᱡᱽ ᱟᱹᱱᱤᱡᱼᱟ᱾ ᱦᱮᱸᱥᱮ ᱟᱵᱤᱱ ᱦᱚᱸᱵᱤᱱ ᱵᱩᱡᱽ ᱠᱮᱫᱟ ᱦᱮᱸ᱾